ᱦᱮᱸ ᱡᱚᱦᱟᱨ ᱜᱮ ᱜᱚᱝᱠᱮ
ᱦᱮᱸ ᱡᱚᱦᱟᱨ ᱜᱮ
ᱦᱮᱸ ᱞᱟᱹᱭᱫᱤᱧᱼᱼ
ᱱᱟᱯᱟᱭ ᱵᱟᱲᱟ ᱜᱮᱭᱟ ᱵᱤᱱ ᱛᱚ ᱦᱮᱸ ᱱᱟᱯᱟᱭ ᱵᱟᱲᱟᱭ ᱜᱮ
ᱚ ᱟᱫᱚ ᱪᱮᱫ ᱠᱚᱵᱤᱱ ᱪᱤᱠᱟᱹ ᱵᱟᱲᱟᱭᱮᱫᱟ?
ᱪᱤᱠᱟᱹ ᱫᱚ ᱱᱚᱜᱼᱚᱭ ᱠᱮᱵᱚᱞ ᱜᱮ ᱥᱤᱛᱩᱝ ᱠᱷᱚᱡ ᱦᱮᱡ ᱦᱩᱭᱱᱟ᱾ ᱠᱟᱹᱴᱤᱡ ᱚᱱᱟ ᱫᱟᱨᱮ ᱵᱟᱜᱟᱱ ᱥᱮᱫ ᱞᱤᱧ ᱪᱟᱞᱟᱜ ᱠᱟᱱᱟ᱾
ᱟᱪᱪᱷᱟ ᱟᱪᱪᱷᱟ ᱟᱫᱚ ᱫᱟᱜ ᱠᱚ ᱡᱟᱹᱲᱤᱭᱟᱯᱮ ᱠᱟᱱᱟ ᱥᱮ ᱵᱟᱝ
ᱟᱨ ᱜᱚᱝᱠᱮ ᱛᱤᱦᱮᱧ ᱫᱚ ᱮᱠᱫᱚᱢ ᱥᱮᱨᱢᱟ ᱦᱚᱸ ᱟᱹᱰᱤ ᱱᱟᱯᱟᱭ ᱜᱮ ᱵᱮᱸᱜᱮᱫ ᱟᱠᱟᱫᱟ ᱟᱭᱢᱟ ᱫᱤᱱ ᱯᱚᱨ᱾
ᱦᱮᱸ
ᱫᱚ ᱛᱤᱦᱮᱧ ᱵᱮᱸᱜᱮᱫ ᱠᱟᱜ ᱠᱷᱟᱡ ᱚᱱᱟ ᱛᱮᱜᱮ ᱫᱟᱬᱟ ᱵᱟᱲᱟᱭ ᱦᱚᱸ ᱢᱚᱡᱽ ᱧᱚᱜ ᱜᱮ ᱟᱹᱭᱠᱟᱹᱜ ᱠᱟᱱᱟ᱾
ᱪᱮᱫ ᱫᱚ ᱢᱤᱫᱴᱟᱝ ᱥᱟᱰᱮ ᱦᱤᱡᱩᱜ ᱠᱟᱱᱟ ᱵᱚᱴ ᱵᱚᱴ ᱯᱚᱴ?
ᱪᱮ ᱥᱟᱰᱮ ᱦᱤᱡᱩᱜ ᱠᱟᱱᱟ ᱜᱚᱝᱠᱮ?
ᱚ ᱵᱮᱠᱜᱨᱟᱣᱩᱱᱰ ᱢᱤᱫᱴᱟᱝ ᱢᱤᱭᱩᱡᱤᱠ ᱦᱤᱡᱩᱜ ᱠᱟᱱ ᱛᱟᱦᱮᱸᱫᱼᱟ
ᱢᱤᱭᱩᱡᱤᱠ ᱢᱟ ᱵᱟᱪᱚ ᱜᱚᱝᱠᱮ ᱚ ᱯᱟᱥᱮᱡ ᱟᱹᱞᱤᱧ ᱫᱚ ᱛᱟᱲᱟᱢ ᱛᱮᱞᱤᱧ ᱪᱟᱞᱟᱜ ᱠᱟᱱᱟ ᱛᱚ᱾
ᱟᱪᱪᱷᱟ ᱟᱪᱪᱷᱟ
ᱛᱚ ᱚᱱᱟᱜᱮ ᱯᱟᱥᱮᱡ ᱦᱚᱭ ᱠᱚ ᱱᱟᱥᱮ ᱪᱮᱫ ᱛᱮ ᱵᱟᱡᱟᱜ ᱠᱟᱱ ᱛᱟᱦᱮᱸᱱ
ᱟᱪᱪᱷᱟ ᱜᱚᱝᱠᱮ ᱛᱟᱦᱞᱮ ᱨᱚᱦᱚᱭ ᱠᱚᱫᱚ ᱯᱮ ᱛᱤᱱ ᱥᱟᱸᱜᱤᱧ ᱠᱮᱫᱟ?
ᱟᱞᱮ ᱥᱮᱫ ᱫᱚ ᱟᱨ ᱟᱴ ᱫᱤᱱ ᱜᱟᱱ ᱪᱟᱞᱟᱣ ᱞᱮᱱᱠᱷᱟᱡ ᱜᱚᱝᱠᱮ ᱪᱟᱵᱟ ᱞᱮᱠᱟ
ᱟᱪᱪᱷᱟ ᱟᱰᱤ ᱞᱚᱜᱚᱱ ᱯᱮ ᱪᱟᱵᱟ ᱜᱚᱫ ᱫᱟ ᱦᱟᱹᱜ
ᱦᱮᱸ ᱟᱞᱮ ᱱᱚᱛᱮ ᱫᱚ ᱟᱹᱰᱤ ᱥᱯᱤᱴ ᱜᱮᱭᱟ ᱜᱚᱝᱠᱮ
ᱚ ᱟᱪᱪᱷᱟ ᱟᱪᱪᱷᱟ ᱦᱳᱭ ᱪᱟᱵᱟ ᱞᱮᱠᱷᱟᱱ ᱜᱮ ᱱᱟᱯᱟᱭ ᱟᱫᱚ ᱪᱟᱥᱢᱟᱥ ᱠᱚᱢᱟ ᱦᱟᱸᱜ ᱱᱚᱣᱟ ᱠᱚᱢᱟ ᱴᱟᱭᱤᱢ ᱴᱮᱵᱤᱞ ᱨᱮᱜᱮ ᱨᱚᱦᱚᱭ ᱫᱚᱨᱠᱟᱨ ᱵᱟᱝᱠᱷᱟᱱ ᱢᱟᱩᱱ ᱥᱳᱢᱳᱭ ᱦᱚᱸ ᱦᱳᱲᱳ ᱠᱚᱦᱚᱸ ᱵᱟᱝ ᱦᱩᱭᱩᱜ-ᱟ ᱵᱟᱝᱠᱷᱟᱱ ᱵᱷᱟᱜᱤ ᱞᱮᱠᱟ
ᱦᱮᱸ
ᱥᱮ ᱪᱮᱫ ᱵᱤᱱ ᱞᱟᱹᱭᱟ?
ᱦᱳᱭ ᱦᱳᱭ ᱪᱮᱫ ᱵᱮᱱ ᱢᱮᱱᱟ ᱜᱚᱝᱠᱮ ᱠᱟᱹᱢᱤ ᱛᱮ ᱦᱚᱸ ᱥᱟᱱᱛᱤ ᱵᱟᱹᱱᱩᱜ-ᱟ ᱵᱟᱢ ᱠᱟᱹᱢᱤ ᱛᱮ ᱦᱚᱸ ᱥᱟᱱᱛᱤ ᱵᱟᱹᱱᱩᱜ-ᱟ
ᱚ ᱟᱫᱚ ᱪᱮᱫ ᱠᱚ ᱛᱚᱵᱮ ᱥᱤ ᱵᱟᱲᱟ ᱠᱮᱫᱟ ᱱᱟᱦᱮᱞ ᱛᱮ ᱥᱮ ᱴᱟᱠᱴᱚᱨ ᱠᱚᱛᱮ? ᱦᱮᱞᱳ
ᱪᱮᱫ ᱠᱚᱞ ᱠᱚ ᱵᱚᱞᱚ ᱟᱵᱤᱱ ᱠᱟᱱᱟ ᱟᱹᱵᱤᱱ ᱫᱚ ᱦᱮᱸ ᱞᱟᱹᱭ ᱫᱟᱞᱤᱧᱱᱱᱱᱱᱱᱱ ᱠᱷᱟᱛᱤ ᱤᱭᱟᱹ ᱵᱟᱭ ᱡᱚᱛᱚᱱ ᱥᱚᱨᱟᱵᱚᱱ ᱦᱤᱡᱩᱜ ᱠᱟᱱᱟ ᱛᱚ ᱚᱱᱟ ᱜᱮᱞᱤᱧ ᱞᱟᱹᱭᱮᱫ ᱛᱟᱦᱮᱸᱜ
ᱦᱚᱱᱟ ᱠᱟᱹᱴᱤᱡ ᱠᱚᱞ ᱦᱮᱡ ᱞᱟᱛᱟᱨ ᱟᱫᱚ ᱱᱟᱣᱟ ᱜᱮ ᱱᱟᱢᱵᱟᱨ ᱞᱤᱧ ᱧᱮᱞ ᱠᱮᱜᱼᱟ ᱟᱫᱚ ᱵᱟᱞᱤᱧ ᱥᱮ ᱜᱩᱨᱩᱢᱠᱮᱱ ᱡᱟᱦᱟᱸᱭ ᱠᱚ ᱯᱷᱳᱱ ᱠᱮᱜᱼᱟ ᱯᱟᱥᱮ
ᱟᱪᱪᱷᱟ ᱞᱟᱹᱭ ᱫᱟᱞᱤᱧ ᱱᱟᱦᱮᱞ ᱠᱚᱫᱚ ᱦᱟᱸᱜ ᱱᱟᱦᱮᱞ ᱠᱚᱛᱮ ᱯᱮ ᱥᱤᱭᱫᱟ ᱥᱮ ᱰᱟᱠᱴᱟᱨ ᱠᱚᱛᱮ ᱜᱚᱝᱠᱮ ᱚᱱᱛᱮ ᱫᱚ?
ᱟᱞᱮ ᱱᱚᱫᱮ ᱫᱚ ᱴᱮᱠᱴᱟᱨ ᱜᱮ ᱜᱚᱝᱠᱮ
ᱚ ᱟᱫᱚ ᱜᱚᱝᱠᱮ ᱛᱟᱦᱚᱞᱮ ᱦᱚᱸ
ᱴᱮᱠᱴᱟᱨ ᱛᱮᱜᱮ ᱱᱟᱦᱟᱜ ᱟᱨᱠᱤ ᱟᱹᱰᱤ ᱜᱟᱱ ᱞᱮ ᱱᱚᱛᱮ ᱫᱚᱟᱰᱤ ᱞᱮ ᱥᱤᱭᱟ
ᱟᱪᱪᱷᱟ ᱟᱪᱪᱷᱟ ᱟᱨ ᱱᱟᱦᱮᱞ ᱠᱚᱫᱚ ᱵᱟᱹᱱᱩᱜ ᱚᱱᱟ ᱠᱚᱨᱮ ᱫᱚ ᱵᱟᱹᱱᱩᱜᱼᱟ ᱱᱟᱦᱮᱞ ᱰᱟᱝᱨᱤ ᱠᱚᱫᱚ ᱦᱚᱸ
ᱟᱸᱦᱟᱜ ᱟᱸᱦᱟᱜ ᱰᱟᱹᱝᱨᱤ ᱱᱟᱦᱮᱞ ᱠᱚᱫᱚ ᱪᱟᱵᱟ ᱦᱟᱠᱟᱱᱟ
ᱟᱪᱪᱷᱟ ᱟᱪᱪᱷᱟ ᱟᱫᱚ ᱢᱟᱱᱮ ᱰᱟᱝᱨᱤ ᱱᱟᱦᱮᱞ ᱠᱚ ᱛᱟᱦᱮᱸ ᱞᱮᱱᱠᱷᱟᱱ ᱵᱷᱟᱜᱮ ᱟᱨᱠᱤ ᱢᱟᱱᱮ ᱢᱟᱱᱮ ᱤᱪᱷᱟᱹ ᱢᱚᱛᱚᱱ ᱚᱱᱟ ᱠᱚᱫᱚ ᱥᱤ ᱜᱟᱱᱚᱜᱼᱟ ᱥᱮ ᱪᱮᱫ?
ᱦᱮᱸ ᱦᱮᱸ
ᱟᱫᱚ ᱴᱩᱠᱴᱟᱠ ᱦᱟᱱᱮ ᱵᱟᱭ ᱵᱟᱲᱜᱮ ᱠᱚᱨᱮ ᱡᱟᱦᱟᱸᱻ ᱥᱩᱨ ᱥᱩᱯᱩᱨ ᱠᱚ ᱚᱲᱟᱜ ᱥᱩᱨ ᱠᱚᱨᱮ ᱵᱟᱲᱜᱮ ᱠᱚ ᱛᱟᱦᱮᱱ ᱜᱮᱭᱟ ᱥᱮ
ᱦᱮᱸ
ᱟᱫᱚ ᱚᱱᱟ ᱠᱚᱦᱚᱸ ᱴᱩᱠ ᱴᱟᱠ ᱢᱟᱱᱮ ᱚᱱᱟ ᱞᱟᱹᱜᱤᱫ ᱠᱤ ᱟᱢ ᱴᱨᱟᱠᱴᱟᱨᱮᱢ ᱟᱹᱜᱩ ᱫᱟᱲᱮᱭᱟᱜᱼᱟ ᱥᱮ ᱴᱨᱟᱠᱴᱟᱨᱮᱢ ᱦᱚᱦᱚᱣᱟᱭᱟ ᱦᱮᱸ ᱟᱫᱚ
ᱟᱫᱚ ᱜᱚᱝᱠᱮ ᱦᱤᱡᱩᱜ ᱦᱤᱡᱩᱜᱚᱜ ᱜᱮᱭᱟ ᱠᱚ ᱴᱨᱟᱠᱴᱟᱨ ᱵᱟᱞᱟ ᱦᱚᱸ
ᱟ
ᱟᱨ ᱵᱟᱝᱠᱷᱟᱱ ᱫᱚ ᱚᱱᱮ ᱠᱟᱹᱴᱤᱡ ᱯᱟᱴᱤᱞᱟᱨ ᱢᱮᱱᱟᱜᱼᱟ ᱚᱱᱟ ᱯᱟᱴᱤᱞᱟᱨ ᱛᱮᱜᱮ ᱛᱚᱠᱷᱚᱱ ᱫᱚᱠᱚ ᱥᱤᱭᱟ
ᱟᱪᱪᱷᱟ ᱟᱪᱪᱷᱟ ᱡᱟᱭᱦᱳᱠ ᱥᱩᱵᱤᱫᱷᱟ ᱠᱚ ᱢᱮᱱᱟᱜ ᱛᱟᱯᱮᱭᱟ ᱚᱱᱟ ᱠᱚᱨᱮ ᱟᱨᱠᱤ ᱟᱫᱚ ᱚᱱᱠᱟ ᱜᱮ ᱜᱚᱴᱟ ᱡᱟᱭᱜᱟ ᱨᱮᱢᱟ ᱟᱹᱣᱨᱤᱭᱟ ᱥᱮ ᱠᱤᱪᱷᱩ ᱠᱤᱪᱷᱩᱼᱼ ᱠᱤᱪᱷᱩ ᱡᱟᱭᱜᱟ ᱨᱮᱫᱚ ᱮᱠᱷᱚᱱᱚ ᱦᱮᱸᱼᱼ ᱟᱫᱚ ᱜᱚᱝᱠᱮ ᱛᱟᱦᱚᱞᱮ ᱪᱮᱫ ᱦᱩᱲᱩ ᱠᱚᱫᱚᱯᱮ ᱨᱚᱦᱚᱭ ᱠᱮᱫᱟ ᱱᱤᱭᱟᱹ ᱫᱷᱟᱣᱼᱼ
ᱦᱮᱸ ᱦᱮᱸ ᱡᱟᱜᱟ ᱡᱟᱜᱟ ᱫᱚ ᱚᱱᱠᱟ ᱜᱮ ᱾
ᱞᱟᱹᱭᱫᱟᱞᱤᱧ ᱪᱮᱫ ᱦᱩᱲᱩᱼᱼ
ᱱᱟᱜᱼᱟᱭ ᱟᱵᱮ ᱱᱟᱜ ᱨᱚᱲ ᱫᱚ ᱰᱤᱥᱴᱟᱵ ᱧᱚᱜ ᱮᱱ ᱜᱮᱭᱟ ᱜᱚᱝᱠᱮ ᱾
ᱵᱟᱝ ᱜᱮ ᱜᱚᱝᱠᱮ ᱟᱹᱞᱤᱧ ᱫᱚ ᱯᱩᱨᱟᱹ ᱴᱟᱣᱟᱨ ᱯᱩᱨᱟᱹ ᱴᱷᱤᱠ ᱜᱮ ᱛᱟᱞᱤᱧᱟ ᱯᱩᱨᱟᱹ ᱯᱷᱩᱞ ᱴᱟᱣᱟᱨ ᱜᱮ ᱦᱮᱱᱟᱜᱼᱟ ᱾
ᱚ ᱵᱟᱞᱤᱧ ᱵᱩᱡᱽ ᱧᱚᱜ ᱞᱮᱫᱟ ᱢᱮᱱᱛᱮᱼᱼ
ᱟᱹᱵᱤᱱᱟᱜ ᱜᱮ ᱪᱮᱫ ᱠᱚᱪᱚ ᱵᱚᱞᱚᱣᱟᱵᱤᱱ ᱠᱟᱱᱟ ᱦᱟᱸᱜ ᱾
ᱚ ᱢᱮᱴᱮᱱ ᱵᱚᱞᱚᱜ ᱠᱟᱱᱟ ᱜᱚᱝᱠᱮ ᱜᱩᱨᱩᱯ ᱠᱷᱚᱱ ᱾
ᱟᱫᱚ ᱚᱱᱟ ᱵᱷᱟᱭᱵᱮᱥᱚᱱ ᱠᱟᱫᱟ ᱵᱤᱱ ᱥᱮ ᱚᱱᱟᱛᱮ ᱤᱭᱟᱹᱴᱟᱜ ᱢᱟᱱᱮ ᱥᱟᱣᱩᱱᱰ ᱵᱮᱠᱜᱨᱟᱣᱩᱱᱰ ᱦᱤᱡᱩᱜ ᱠᱟᱱᱟ ᱟᱨᱠᱤ ᱾
ᱚ
ᱤᱭᱟᱹ ᱱᱤᱛᱚᱜ ᱫᱚᱵᱤᱱ ᱥᱷᱟᱭᱞᱮᱱ ᱞᱮᱠᱷᱟᱱ ᱵᱷᱟᱹᱜᱤ ᱠᱚᱜᱼᱟ ᱥᱮ ᱾
ᱟᱪᱪᱷᱟ ᱱᱟᱜ ᱱᱤᱛᱚᱜ ᱱᱟᱜ ᱞᱤ ᱫᱩᱲᱩᱵ ᱠᱟᱱᱟ ᱥᱮ ᱥᱤᱛᱩᱝ ᱠᱟᱫᱟᱭ ᱛᱚ ᱵᱟᱝ ᱧᱮᱞ ᱴᱷᱤᱠᱟᱹᱜ ᱠᱟᱱᱟ ᱵᱨᱮᱠᱱᱟᱭ ᱚᱠᱟ ᱴᱷᱮᱱ ᱾ ᱢᱟᱱᱮ ᱵᱟᱹᱞᱤᱧ ᱚᱛᱟ ᱡᱟᱹᱥ ᱤᱭᱟᱹᱭᱮᱜᱼᱟ ᱾
ᱟᱪᱪᱷᱟ ᱟᱪᱪᱷᱟ, ᱟᱫᱚ ᱜᱚᱝᱠᱮᱼᱼ ᱟᱪᱪᱷᱟ ᱛᱮᱦᱮ ᱫᱚ ᱵᱟᱭ ᱡᱟᱹᱲᱤ ᱟᱠᱟᱫᱟ ᱚᱱᱛᱮ ᱫᱚ?
ᱚᱦᱚᱠ ᱜᱚᱝᱠᱮ, ᱛᱤᱦᱤᱧ ᱫᱚ ᱛᱤᱠᱤᱱ ᱠᱷᱚᱱᱟᱜ ᱱᱟᱥᱮᱭᱟᱭ ᱡᱟᱹᱲᱤ ᱞᱮᱜᱼᱟ ᱟᱫᱚ ᱢᱟᱱᱮ ᱪᱟᱴᱟᱠ ᱾ ᱡᱟᱹᱲᱤ ᱵᱟᱲᱟ ᱠᱮᱫᱮᱜᱼᱟ ᱛᱟᱯᱚᱨᱮ ᱢᱚᱠᱚᱧ ᱠᱮᱫᱼᱟ ᱾
ᱚ ᱱᱤᱛᱚᱜ ᱫᱚ ᱢᱟᱱᱮ ᱥᱮᱛᱩᱜ ᱠᱟᱫᱟ ᱛᱟᱦᱚᱞᱮ ᱾
ᱦᱳᱭ ᱦᱳᱭ ᱾
ᱦᱚᱸ
ᱟᱹᱞᱤᱧ ᱢᱟ ᱥᱤᱛᱩᱝ ᱜᱮᱞᱤᱧ ᱠᱷᱚᱡᱚᱜ ᱠᱟᱱᱟ ᱜᱚᱢᱠᱮ ᱾
ᱦᱚᱭ ᱾ ᱟᱫᱚ ᱥᱤᱛᱩᱝ ᱫᱚ ᱦᱟᱜ ᱟᱹᱵᱤᱱ ᱫᱚᱵᱤᱱ ᱠᱷᱚᱡᱚᱜ ᱠᱟᱱᱟ ᱴᱷᱤᱠ ᱜᱮᱭᱟ ᱠᱤᱱᱛᱩ ᱟᱨ ᱯᱚᱫᱽᱼᱼ ᱢᱟᱱᱮ ᱡᱟᱦᱟᱸ ᱠᱚᱨᱮ ᱨᱚᱦᱚᱭ ᱠᱚ ᱫᱚ ᱟᱹᱣᱨᱤ ᱦᱩᱸᱭᱩᱜᱼᱟ, ᱚᱱᱟ ᱠᱚᱨᱮ ᱢᱟ ᱫᱟᱜ ᱠᱚ ᱠᱷᱚᱡᱚᱜ ᱠᱟᱱᱟ ᱜᱚᱝᱠᱮ ᱾
ᱦᱮᱸ ᱚᱱᱟ ᱢᱟ ᱴᱷᱤᱠ ᱜᱚᱢᱠᱮ ᱟᱫᱚ, ᱢᱮᱱ ᱠᱟᱛᱷᱟ ᱫᱚ ᱦᱩᱭᱩᱜᱚᱜ ᱠᱟᱱᱟᱼᱼ ᱥᱤᱛᱩᱝ ᱞᱮᱠᱷᱟᱱ ᱟᱨᱠᱤ ᱟᱞᱮ ᱱᱚᱛᱮ ᱰᱟᱦᱟᱨ ᱠᱚ ᱟᱹᱰᱤ ᱠᱟᱪᱟ ᱜᱮᱭᱟ ᱛᱚ ᱾ ᱞᱚᱥᱚᱫ ᱡᱮᱢᱚᱱ ᱰᱟᱦᱟᱨ ᱠᱟᱱᱟ ᱾
ᱦᱚᱭ ᱜᱚᱝᱠᱮ ᱟᱫᱚ ᱪᱮᱫ ᱞᱤᱧ ᱞᱟᱹᱭᱟ ᱟᱫᱚᱼᱼ ᱦᱮᱸ ᱟᱵᱚ ᱢᱟ ᱡᱟᱹᱯᱩᱫ ᱫᱤᱱ ᱢᱟᱱᱮ ᱱᱚᱣᱟ ᱫᱚ ᱦᱟᱜ ᱫᱟᱜ ᱫᱤᱱ ᱜᱮ ᱠᱟᱱᱟ ᱟᱫᱚ ᱪᱮᱫ ᱵᱤᱱ ᱪᱤᱠᱟᱹ ᱫᱟᱲᱮᱭᱟᱜᱼᱟ ᱦᱮᱸ ᱾ ᱥᱮ ᱪᱮᱫ ᱵᱤᱱ ᱞᱟᱹᱭᱟ ᱾
ᱦᱮᱸ ᱾
ᱟᱫᱚ ᱛᱟᱨᱮᱦᱚᱸ ᱡᱩᱫᱤ ᱠᱤᱪᱨᱩᱢ ᱥᱤᱛᱩᱝ ᱟᱭ ᱠᱤᱪᱨᱩᱢ ᱫᱟᱜᱟ ᱚᱱᱟ ᱵᱷᱟᱜᱮ ᱵᱩᱡᱷᱟᱹᱜᱼᱟ ᱟᱨᱠᱤ ᱾
ᱦᱳᱭ ᱦᱳᱭ ᱾
ᱚ ᱟᱫᱚᱼᱼ ᱮᱢᱱᱤ ᱛᱮ ᱢᱟ ᱱᱚᱣᱟ ᱫᱚ ᱦᱟᱜ ᱫᱟᱜ ᱫᱤᱱ ᱠᱟᱱᱟ ᱚᱱᱟ ᱫᱟᱜ ᱫᱤᱱ ᱜᱮ ᱠᱟᱱᱟ ᱟᱫᱚ ᱪᱮᱫ ᱵᱤᱧ ᱪᱤᱠᱟᱹ ᱫᱟᱲᱮᱭᱟᱜᱼᱟ ᱾
ᱛᱟᱦᱚᱞᱮ ᱜᱚᱝᱠᱮ ᱡᱚᱢ ᱵᱟᱲᱟ ᱠᱚ ᱫᱚ ᱦᱩᱭ ᱟᱠᱟᱱᱟ ᱱᱟᱜ?
ᱦᱮᱸ ᱜᱚᱝᱠᱮ ᱡᱚᱢ ᱠᱚ ᱫᱚ ᱦᱟᱸᱜ ᱦᱩᱭ ᱠᱟᱱᱟ ᱾ ᱟᱫᱚ ᱟᱹᱵᱤᱱ ᱜᱮᱵᱤᱱ ᱡᱚᱢ ᱠᱮᱫᱟ ᱥᱮ ᱟᱶᱨᱤ?
ᱟᱫᱚ ᱪᱮᱫ ᱠᱚᱯᱮ ᱫᱤᱥᱚᱢ ᱵᱟᱲᱟ ᱠᱮᱫᱼᱟ ᱜᱚᱝᱠᱮ?
ᱦᱮᱸ ᱫᱤᱥᱟᱹ ᱵᱟᱲᱟ ᱫᱚ ᱪᱮᱫ ᱟᱫᱚ ᱚᱱᱟ ᱨᱚᱦᱚᱭ ᱠᱚᱜᱮ ᱦᱚᱨᱚ ᱵᱚᱨᱚᱜ ᱾ ᱟᱞᱮ ᱜᱮᱞᱮ ᱦᱚᱨᱚ ᱵᱚᱨᱚᱜ ᱠᱟᱱᱟ ᱟᱨᱠᱤ, ᱨᱚᱦᱚᱭ ᱜᱮ ᱵᱟᱞᱮ ᱯᱩᱨᱟᱹᱣ ᱫᱟᱲᱮ ᱠᱟᱣᱫᱟ ᱾ ᱚᱱᱟ ᱠᱚᱜᱮᱼᱼ ᱠᱟᱹᱪᱩᱞᱩᱝ ᱵᱟᱝ ᱪᱟᱵᱟ ᱠᱟᱹᱡ ᱠᱟᱹᱡ ᱪᱩᱞᱩᱜ ᱵᱟᱝ ᱪᱟᱵᱟ ᱞᱮᱱᱠᱷᱟᱱ ᱢᱟ ᱢᱮᱫ ᱠᱚᱦᱚᱸ ᱵᱟᱝ ᱡᱟᱹᱯᱤᱫᱚᱜ ᱠᱟᱱᱟ ᱵᱩᱡᱷᱟᱹᱣ ᱥᱮ ᱾ ᱟᱸᱡᱚᱢ ᱫᱟᱵᱤᱱ ᱥᱮ? ᱦᱮᱞᱳ᱾
ᱟᱪᱪᱷᱟ ᱜᱚᱝᱠᱮ, ᱟᱯᱮ ᱚᱱᱟ ᱠᱚᱨᱮ ᱫᱤᱜᱷᱤ ᱠᱚᱫᱚ ᱛᱟᱞᱦᱮ ᱢᱮᱱᱟᱜ ᱠᱟᱫᱟ ᱥᱮ ᱵᱟᱝ?
ᱫᱤᱜᱷᱤ ᱵᱚᱞᱛᱮ ᱪᱮᱫ ᱵᱤᱱ ᱞᱟᱹᱭ ᱦᱚᱪᱚᱭ ᱫᱟ?
ᱦᱮᱸ ᱞᱟᱹᱴᱩ
ᱦᱩᱸ, ᱢᱮᱱᱟᱜ ᱫᱚ ᱢᱮᱱᱟᱜ ᱜᱮᱭᱟ ᱥᱩᱨ-ᱥᱩᱯᱩᱨ ᱠᱚᱨᱮ ᱢᱮᱱᱟᱜ ᱜᱮᱭᱟ᱾ ᱦᱮᱸ᱾
ᱢᱮᱱᱫᱟᱹᱧ ᱟᱯᱮᱥᱮᱱᱟᱜ ᱫᱚ ᱚᱱᱟ ᱞᱟᱹᱴᱩ ᱞᱟᱹᱴᱩ ᱯᱩᱠᱷᱨᱤ ᱠᱚᱫᱚ ᱛᱟᱦᱞᱮ ᱢᱮᱱᱟᱜ-ᱟ ᱥᱮ ᱵᱟᱝ?
ᱦᱮᱸ ᱜᱚᱝᱠᱮ ᱢᱮᱱᱟᱜ ᱜᱮᱭᱟ, ᱱᱚᱣᱟ ᱠᱚᱨᱮ ᱫᱚ ᱢᱮᱱᱟᱜ-ᱟ᱾ ᱟᱯᱮ ᱚᱱᱟ ᱠᱚᱨᱮ ᱫᱚ ᱢᱮᱱᱟᱜ-ᱟ ᱥᱮ ᱵᱟᱝ?
ᱟᱞᱮ ᱱᱚᱛᱮ ᱢᱟ ᱞᱟᱹᱴᱩ ᱞᱟᱹᱴᱩ ᱫᱤᱜᱷᱤ ᱢᱮᱱᱟᱜ ᱠᱟᱫᱟ ᱜᱚᱝᱠᱮ᱾ ᱢᱤᱫᱴᱟᱝ ᱜᱮ ᱚᱱᱠᱟ ᱵᱤᱥ ᱵᱤᱜᱷᱟᱹ, ᱯᱚᱱᱫᱽᱨᱚ ᱵᱤᱜᱷᱟᱹ᱾
ᱦᱚᱸ᱾ ᱛᱚᱵᱮ ᱞᱮᱠᱷᱟ ᱨᱮᱜᱮ ᱵᱷᱟᱹᱜᱤᱭᱟ ᱜᱚᱢᱠᱮ ᱟᱫᱚ ᱜᱚᱴᱟ᱾ ᱫᱤᱥᱚᱢ ᱠᱚᱨᱮ ᱢᱟ ᱡᱚᱛᱚ ᱡᱟᱭᱜᱟ ᱨᱮᱢᱟ ᱵᱟᱝ ᱥᱚᱢᱟᱱᱟ ᱥᱮ᱾
ᱦᱳᱭ᱾
ᱦᱳᱭ ᱚᱱᱠᱟᱜᱮ ᱟᱨᱠᱤ ᱡᱟᱦᱟᱸ ᱠᱚᱨᱮ ᱦᱚᱭᱛᱳ ᱟᱯᱮ ᱥᱮᱫ ᱡᱮᱢᱚᱱ ᱵᱤᱱ ᱞᱟᱹᱭ ᱠᱮᱫᱟ᱾ ᱡᱮ ᱟᱞᱮ ᱰᱟᱦᱟᱨ ᱠᱚ ᱡᱟᱦᱟᱸ ᱦᱚᱨ ᱠᱚᱛᱮᱵᱤᱱ᱾ ᱛᱟᱲᱟᱢ ᱟᱹᱪᱩᱨᱮᱫᱟ ᱥᱮ ᱛᱟᱲᱟᱢ ᱟᱹᱪᱩᱨᱚᱜ-ᱟ ᱠᱚ ᱟᱨᱠᱤ ᱡᱟᱦᱟᱸ ᱟᱯᱮᱭᱟᱜ ᱡᱟᱦᱟᱸ ᱟᱛᱳ ᱫᱤᱥᱚᱢ ᱦᱚᱲ᱾ ᱦᱚᱨ ᱟᱨᱠᱮ ᱢᱟᱱᱮ ᱟᱛᱳ ᱦᱚᱨ ᱟᱨᱠᱤ᱾ ᱟᱫᱚ ᱟᱞᱮ ᱥᱮᱫ ᱢᱟ ᱠᱳᱱᱳ ᱞᱚᱥᱚᱫ ᱫᱚ ᱵᱟᱹᱱᱩᱜ-ᱟ, ᱟᱞᱮ ᱥᱮᱫ ᱫᱚ ᱦᱟᱸᱜ ᱰᱷᱟᱹᱞᱟᱹᱭ ᱦᱚᱨ ᱠᱟᱱ ᱛᱟᱞᱮᱭᱟ ᱵᱩᱡᱷᱟᱹᱣ ᱡᱮᱭᱟᱢ᱾
ᱚᱻ ᱟᱯᱮ ᱥᱮᱱ ᱜᱮ ᱴᱷᱤᱠ ᱜᱮᱭᱟ ᱛᱟᱞᱦᱮ ᱜᱚᱝᱠᱮ᱾
ᱦᱳᱭ ᱟᱫᱚ ᱵᱟᱠᱚ ᱞᱟᱹᱭᱟ ᱚᱠᱟᱨᱮ ᱢᱟᱱᱮ ᱪᱮᱫ ᱞᱤᱧ ᱞᱟᱹᱭᱟ ᱡᱚᱛᱚ ᱡᱟᱭᱜᱟ ᱢᱟ ᱥᱚᱢᱟᱱ ᱵᱟᱝ ᱥᱮ?
ᱦᱮᱸ ᱜᱚᱝᱠᱮ ᱟᱞᱮ ᱥᱮᱫ ᱫᱚ ᱢᱟᱱᱮ ᱯᱨᱟᱭ ᱞᱮᱠᱟᱱ ᱥᱤᱥᱴᱮᱢ ᱫᱚ ᱢᱟᱱᱮ ᱴᱷᱤᱠ ᱫᱚ ᱴᱷᱤᱠ ᱧᱚᱜ ᱜᱮᱭᱟ᱾ ᱟᱫᱚ ᱱᱚᱜ-ᱚ ᱱᱚᱣᱟ ᱥᱚᱨᱠᱟᱨᱟᱜ ᱡᱤᱱᱤᱥ ᱜᱮ ᱟᱨᱠᱤ ᱥᱤᱥᱴᱮᱢ ᱫᱚ ᱵᱟᱝ ᱴᱷᱤᱠᱟ᱾
ᱦᱳᱭ ᱦᱳᱭ ᱦᱳᱭ, ᱟᱫᱚ ᱚᱱᱮ ᱛᱚ ᱜᱚᱴᱟ ᱫᱚ ᱥᱚᱢᱟᱱ ᱫᱚ ᱵᱟᱠᱚ ᱧᱮᱞᱫᱟᱥᱮ᱾
ᱦᱳᱭ ᱦᱳᱭ᱾
ᱟᱫᱚ ᱛᱟᱞᱦᱮ ᱜᱚᱝᱠᱮ ᱚᱱᱟ ᱠᱚᱨᱮ ᱯᱩᱴᱠᱟᱹ ᱠᱚᱫᱚ ᱚᱢᱚᱱᱚᱜ ᱠᱟᱱᱟ ᱠᱚ ᱥᱮ ᱵᱟᱝ?
ᱯᱩᱴᱠᱟᱹ ᱫᱚ ᱟᱵᱟᱨ ᱪᱮᱜ ᱞᱮᱠᱟᱱᱟᱜ ᱠᱚ ᱢᱮᱛᱟᱜ-ᱟ ᱜᱚᱝᱠᱮ?
ᱡᱟᱦᱟᱸ ᱵᱤᱨ ᱠᱚᱨᱮ ᱠᱚ ᱚᱢᱚᱱᱚᱜ ᱫᱚ ᱜᱚᱝᱠᱮ ᱡᱟᱦᱟᱸ ᱦᱟᱥᱟ ᱵᱷᱤᱛᱤᱨ ᱠᱷᱚᱱ ᱠᱚ ᱚᱢᱚᱱ ᱩᱰᱩᱝᱚᱜ-ᱟ᱾
ᱡᱚᱢ ᱡᱤᱱᱤᱥ ᱠᱟᱱᱟ?
ᱦᱳᱭ ᱦᱳᱭ, ᱵᱟᱵᱤᱱ ᱟᱸᱡᱚᱢ ᱵᱟᱲᱟ ᱠᱟᱜ ᱠᱚᱣᱟ?
ᱵᱟᱪᱚ ᱥᱮ ᱟᱞᱮ ᱱᱚᱛᱮ ᱢᱟ ᱚᱱᱟ ᱯᱩᱴᱠᱟᱹ ᱧᱩᱛᱩᱢᱟᱱ ᱡᱤᱱᱤᱥ ᱫᱚ ᱪᱮᱜ ᱠᱚ ᱢᱮᱛᱟᱜᱼᱴ-ᱟ ᱠᱟᱹᱴᱤᱡ ᱵᱮᱱ ᱵᱩᱡᱷᱟᱹᱣ ᱟᱞᱤᱧ ᱠᱷᱟᱱ ᱫᱚ ᱵᱟᱛᱨᱟᱣ ᱠᱚᱜ-ᱟ᱾
ᱚ, ᱡᱟᱦᱟᱸ ᱵᱤᱨ ᱠᱚᱨᱮ ᱡᱟᱦᱟᱸ ᱳᱫ ᱠᱚ ᱞᱟᱹᱭ ᱫᱚ ᱳᱫ ᱠᱚᱵᱤᱱ ᱟᱸᱡᱚᱢ ᱵᱟᱲᱟ ᱠᱟᱫᱟ ᱛᱚ?
ᱦᱟᱸ, ᱩᱫ ᱫᱚᱞᱤᱧ ᱟᱸᱡᱚᱢ ᱠᱟᱫᱟ, ᱟᱵᱟᱨ ᱚᱱᱟ ᱯᱷᱩᱴᱠᱟᱹ ᱵᱤᱱ ᱞᱟᱹᱭᱮᱜ-ᱟ ᱥᱮ᱾
ᱦᱳᱭ ᱜᱚᱝᱠᱮ ᱚᱱᱟ ᱫᱚ ᱯᱩᱴᱠᱟᱹ ᱜᱮᱠᱚ ᱞᱟᱹᱭᱟ ᱩᱱᱠᱩ ᱫᱚ ᱦᱩᱭᱩᱜ ᱠᱟᱱᱟ ᱠᱚ ᱢᱟᱱᱮ ᱜᱩᱴᱤ ᱜᱩᱴᱤ ᱞᱮᱠᱟ ᱠᱚ ᱧᱮᱞᱚᱜ ᱫᱚ ᱡᱟᱦᱟᱸᱭ ᱦᱮᱸᱫᱮ ᱤᱭᱟᱹ ᱯᱩᱸᱰ ᱯᱩᱸᱰ ᱜᱮᱭᱟ ᱠᱚ᱾ ᱡᱟᱸᱦᱟ ᱵᱤᱨ ᱠᱚᱨᱮ ᱠᱚ ᱚᱢᱚᱱᱚᱜ-ᱟ ᱱᱮᱛᱟᱨ ᱫᱤᱱ᱾
ᱩᱞᱞᱩ ᱟᱲᱳ, ᱩᱸ᱾ ᱦᱮᱸ ᱜᱚᱝᱠᱮ ᱦᱮᱱᱟᱜ ᱜᱮᱭᱟ ᱟᱞᱮ ᱱᱚᱛᱮ ᱦᱚᱸ᱾
ᱟᱪᱪᱷᱟ ᱚᱝᱠᱟᱱ ᱡᱤᱱᱤᱥ ᱠᱚ ᱟᱨᱠᱤ ᱡᱟᱦᱟᱸ ᱟᱵᱚ ᱦᱮᱸ ᱩᱸ ᱞᱮᱴᱚ ᱠᱟᱛᱮ ᱵᱟ ᱫᱟ ᱤᱭᱟᱹ ᱥᱚᱲᱮ ᱠᱟᱛᱮ ᱦᱚᱸᱵᱚᱱ ᱡᱚᱢ ᱠᱚᱜᱮᱭᱟ ᱦᱟᱸ᱾ ᱟᱨ ᱡᱟᱦᱟᱸ ᱥᱮᱨᱢᱟ ᱨᱮ ᱢᱤᱫ ᱫᱷᱟᱣ ᱠᱚ ᱦᱩᱭᱩᱜ ᱫᱚ ᱜᱚᱝᱠᱮ᱾
ᱟᱨ ᱜᱚᱝᱠᱮ ᱟᱞᱮ ᱱᱚᱛᱮ ᱫᱚ ᱚᱱᱟ ᱵᱩᱥᱩᱵ ᱩᱫ ᱠᱚ ᱢᱮᱛᱟᱜ-ᱟ ᱟᱨ ᱢᱤᱫᱴᱟᱝ ᱦᱮᱱᱟᱜ-ᱟ ᱚᱱᱟ ᱯᱚᱛᱟᱢ ᱩᱫ ᱠᱚ ᱢᱮᱛᱟᱜ-ᱟ᱾
ᱟᱪᱪᱷᱟ ᱟᱪᱪᱷᱟ᱾ ᱦᱳᱭ ᱦᱳᱭ, ᱟᱞᱮ ᱥᱮᱱ ᱦᱚᱸ ᱚᱱᱟ ᱠᱚ ᱚᱱᱟ ᱩᱫ ᱠᱚᱫᱚ ᱢᱮᱱᱟᱜ ᱫᱚ ᱢᱮᱱᱟᱜ ᱜᱮᱭᱟ ᱟᱞᱮ ᱥᱮᱱ ᱦᱚᱸ᱾ ᱟᱫᱚ ᱟᱯᱮ ᱥᱮᱫ ᱢᱮᱱᱫᱚ ᱪᱮᱫᱠᱟ ᱢᱟᱱᱮ ᱚᱢᱚᱱᱚᱜ ᱠᱟᱱ ᱜᱮᱭᱟ ᱠᱚ ᱱᱮᱛᱟᱨ ᱫᱚ?
ᱚᱱᱟ ᱫᱚ ᱜᱚᱝᱠᱮ ᱟᱹᱰᱤ ᱫᱚᱢᱮ ᱫᱚ ᱱᱮᱛᱟᱨ ᱫᱚ ᱵᱟᱹᱱᱩᱜ-ᱟ ᱟᱫᱚ ᱠᱚᱢᱟᱟᱣ ᱧᱚᱜ ᱜᱤᱭᱟ ᱱᱟᱦᱟᱜ᱾
ᱦᱳᱭ᱾ ᱦᱮᱸ, ᱡᱟᱭᱦᱳᱠ ᱡᱟᱦᱟᱸ ᱛᱤᱱᱟᱹᱜ ᱜᱮ ᱟᱨᱠᱤ ᱡᱮ ᱟᱵᱚ ᱡᱟᱦᱟᱸ ᱵᱚᱱ ᱡᱚᱢ ᱵᱟᱲᱟᱭ ᱫᱟ ᱦᱟᱸᱜ᱾ ᱚᱱᱟ ᱠᱚᱢᱟ ᱟᱵᱚ ᱜᱮᱵᱚᱱ ᱥᱮᱸᱫᱽᱨᱟᱭᱟ ᱵᱤᱪᱷᱤ᱾
ᱦᱳᱭ ᱦᱳᱭ᱾
ᱦᱳᱭ᱾ ᱟᱫᱚ ᱦᱳᱭ ᱦᱳᱭ ᱩᱱ ᱚᱱᱟ ᱠᱚᱫᱚ ᱦᱟᱸᱜ ᱥᱮᱨᱢᱟ ᱨᱮᱜᱮ ᱥᱚᱵᱫᱤᱱ ᱢᱟ ᱵᱟᱝ ᱧᱟᱢᱚᱜ ᱜᱮᱭᱟ ᱥᱮ᱾
ᱦᱩᱸ᱾
ᱟᱫᱚ ᱡᱟᱭᱦᱳᱠ ᱡᱚᱢ ᱨᱮ ᱵᱷᱟᱜᱮ ᱢᱚᱡᱟ ᱵᱩᱡᱷᱟᱹᱜ ᱜᱮᱭᱟ ᱥᱮ, ᱢᱟᱱᱮ ᱥᱤᱵᱤᱞ ᱜᱮᱭᱟ ᱥᱮ᱾
ᱚᱸ ᱦᱮᱸ ᱜᱚᱝᱠᱮ ᱥᱤᱵᱤᱞ ᱫᱚ ᱟᱹᱰᱤ ᱫᱚᱢᱮ ᱜᱮ ᱥᱤᱵᱤᱞᱟ ᱥᱮ᱾
ᱦᱳᱭ, ᱟᱫᱚ ᱚᱱᱟ ᱩᱴ ᱩᱸ ᱯᱩᱴᱠᱟᱹ ᱠᱚᱫᱚ ᱯᱮ ᱦᱮᱸ ᱯᱩᱴᱠᱟᱹ ᱡᱟᱸᱦᱟ ᱩᱞᱤᱧ ᱞᱟᱹᱭ ᱠᱮᱫᱟ ᱡᱟᱸᱦᱟ ᱞᱤᱧ ᱞᱟᱹᱭ ᱪᱩᱭᱫᱟ ᱚᱱᱟ ᱠᱚᱫᱚ ᱯᱮ ᱥᱚᱲᱮ ᱵᱟᱲᱟᱣ ᱠᱟᱫᱟ ᱥᱮ ᱵᱟᱝ?
ᱩᱸ ᱛᱟᱦᱞᱮ ᱠᱳᱱᱳ ᱜᱮ ᱵᱟᱝ ᱦᱮᱡ ᱠᱚᱜ-ᱟ᱾
ᱦᱮᱸ ᱜᱚᱝᱠᱮ᱾
ᱦᱮᱸ ᱜᱚᱝᱠᱮ᱾
ᱞᱟᱹᱭᱫᱟᱞᱤᱧ ᱵᱤᱨ ᱠᱚᱨᱮ ᱡᱟᱦᱟᱸ ᱥᱟᱠᱟᱢ ᱠᱚ ᱟᱲᱟᱜ ᱠᱚ ᱧᱟᱢᱚᱜ ᱫᱚ ᱚᱱᱟ ᱠᱚᱫᱚ ᱯᱮ ᱥᱮᱸᱫᱽᱨᱟᱭ ᱫᱟ ᱥᱮ ᱵᱟᱝ?
ᱦᱟᱸ ᱜᱚᱝᱠᱮ ᱵᱤᱫ ᱠᱚᱨᱮ ᱱᱟᱜ ᱟᱲᱟᱜ ᱥᱟᱠᱟᱢ ᱫᱚ ᱵᱚᱞᱛᱮ ᱡᱮᱴᱟ ᱟᱨᱠᱤ ᱚᱱᱟ ᱵᱟᱹᱭᱦᱟᱹᱲ ᱠᱚᱨᱮ ᱡᱟᱱᱟᱢᱚᱜ᱾
ᱚᱱᱟ ᱠᱚᱜᱮ ᱟᱨ ᱵᱟᱫ ᱵᱟᱹᱠᱤ ᱫᱚ ᱟᱞᱮ ᱥᱮᱱ ᱫᱚ ᱚᱱᱟ ᱜᱟᱡᱟᱲ ᱠᱚᱫᱚ ᱩᱱᱟᱹᱜ ᱟᱸᱴ ᱫᱚ ᱵᱟᱹᱱᱩᱜᱼᱴ-ᱟ ᱥᱮ᱾
ᱟᱪᱪᱷᱟ ᱟᱪᱪᱷᱟ, ᱟᱯᱮ ᱫᱚ ᱛᱟᱦᱞᱮ ᱵᱩᱨ ᱫᱤ ᱫᱤᱥᱚᱢ ᱠᱷᱚᱱ, ᱦᱮᱸ ᱞᱟᱹᱭ ᱫᱟᱞᱤᱧ ᱟᱯᱮ ᱫᱚ ᱵᱩᱨ ᱩᱸ ᱵᱩᱨᱩ ᱫᱤᱥᱚᱢ ᱥᱮ ᱵᱤᱨ ᱫᱤᱥᱚᱢ ᱠᱟᱱᱟ ᱯᱮ ᱜᱚᱝᱠᱮ?
ᱟᱞᱮ ᱫᱚ ᱮᱠᱫᱚᱢ ᱥᱟᱯᱟ ᱫᱤᱥᱚᱢ ᱜᱚᱝᱠᱮ, ᱵᱟᱝᱜᱟᱞ᱾
ᱟᱪᱪᱷᱟ ᱟᱪᱪᱷᱟ᱾ ᱢᱟᱱᱮ ᱵᱩᱨᱩ ᱫᱤᱥᱚᱢ ᱦᱚᱸ ᱵᱟᱝ ᱵᱤᱞᱟᱹᱛ ᱫᱤᱥᱚᱢ ᱦᱚᱸ ᱵᱟᱝ ᱟᱨ ᱮᱸᱻ ᱢᱟᱱᱮ ᱵᱤᱨ ᱫᱤᱥᱚᱢ ᱦᱚᱸ ᱵᱟᱝ᱾
ᱵᱟᱪᱚ, ᱟᱞᱮ ᱥᱮᱱ ᱫᱚ ᱜᱚᱴᱟ ᱜᱮ ᱥᱟᱯᱟ ᱜᱮᱭᱟ ᱜᱚᱝᱠᱮ᱾
ᱟᱪᱪᱷᱟ ᱟᱪᱪᱷᱟ ᱜᱟᱡᱟᱲ ᱠᱚᱫᱚ ᱵᱟᱱᱩᱜ-ᱟᱱ ᱟᱫᱚ?
ᱜᱟᱡᱟᱲ ᱠᱚᱫᱚ ᱩᱱᱟᱹᱜ ᱫᱚ ᱵᱟᱹᱱᱩᱜ-ᱟ, ᱦᱮᱱᱟᱜ ᱜᱮᱭᱟ ᱚᱝᱠᱟ ᱯᱟᱸᱪ ᱫᱚᱥ ᱠᱟᱴᱷᱟ ᱜᱟᱱ ᱡᱟᱜᱟ ᱡᱟᱜᱟ᱾ ᱟᱛᱩ ᱟᱛᱩ ᱨᱮ, ᱡᱟᱜᱟ ᱡᱟᱜᱟ ᱨᱮ ᱚᱝᱠᱟ ᱡᱮ ᱵᱤᱥᱟᱞ ᱞᱟᱹᱴᱩ ᱞᱟᱹᱴᱩ ᱜᱟᱡᱟᱲ ᱠᱚ ᱯᱟᱦᱟᱲ ᱠᱚ ᱦᱮᱱᱟᱜ-ᱟ ᱚᱝᱠᱟ ᱫᱚ ᱵᱟᱝ᱾
ᱟᱪᱪᱷᱟ ᱟᱪᱪᱷᱟ, ᱡᱟᱭᱦᱳᱠ ᱡᱟᱭᱜᱟ ᱠᱚ ᱢᱚᱸᱡᱽ ᱜᱮᱛᱟᱯᱮᱭᱟ ᱛᱟᱦᱞᱮ?
ᱦᱮᱸ ᱡᱟᱭᱜᱟ ᱫᱚ ᱥᱚᱢᱟᱱ ᱜᱮᱭᱟ ᱟᱫᱚ ᱤᱭᱟᱹ ᱵᱟᱝ ᱵᱟᱛᱨᱟᱣᱟ᱾
ᱚᱱᱮ ᱚᱱᱟ. ᱧ ᱞᱟᱹᱭᱟᱜ ᱵᱤᱱ ᱰᱟᱦᱟᱨ ᱨᱮᱭᱟᱜ᱾
ᱟᱪᱪᱷᱟ ᱟᱪᱪᱷᱟ, ᱰᱟᱦᱟᱨ ᱠᱚᱜᱮ ᱠᱟᱺᱪ ᱪᱩᱞᱩᱝ ᱚᱥᱵᱤᱫᱟ ᱧᱚᱜ ᱜᱮᱭᱟ ᱟᱨᱠᱤ᱾
ᱦᱳᱭ ᱦᱳᱭ, ᱰᱟᱦᱟᱨ ᱠᱚ ᱴᱷᱤᱠ ᱛᱟᱸᱦᱮᱱ ᱠᱷᱟᱡ ᱫᱚ ᱡᱷᱚᱛᱚ ᱜᱮ ᱴᱷᱤᱠᱟ. ᱱ ᱜᱮᱭᱟ᱾
ᱦᱩᱸ ᱟᱪᱪᱷᱟ ᱾ ᱴᱷᱤᱠ ᱜᱮᱭᱟ ᱜᱚᱝᱠᱮ ᱛᱟᱞᱦᱮᱼᱼ